ᱦᱮᱞᱳ ᱦᱮᱸ ᱞᱟᱹᱭ ᱮᱫᱟᱹᱧ ᱟᱸᱡᱚᱢ ᱧᱚᱜᱚᱜ ᱠᱟᱱᱟ
ᱦᱚᱭ ᱜᱚᱝᱠᱮ ᱨᱚᱲ ᱠᱚ ᱦᱚᱸ ᱱᱟᱯᱟᱭ ᱜᱮ ᱟᱸᱡᱚᱢ ᱧᱟᱢᱚᱜ ᱠᱟᱱᱟ ᱦᱮᱸ ᱥᱮ ᱟᱫᱚ ᱦᱮᱸ ᱜᱚᱝᱠᱮ ᱟᱹᱞᱤᱧᱟᱜ ᱨᱚᱲ ᱱᱟᱯᱟᱭ ᱜᱮ ᱟᱸᱡᱚᱢ ᱧᱟᱢᱚᱜ ᱠᱟᱱᱟ
ᱦᱮᱸ ᱤᱧ ᱦᱚᱸ ᱟᱢᱟᱜ ᱨᱚᱲ ᱦᱚᱸ ᱱᱟᱯᱟᱭ ᱤᱧ ᱟᱸᱡᱚᱢ ᱧᱟᱢ ᱮᱫᱟ ᱛᱟᱦᱚᱞᱮ ᱞᱟᱹᱭ ᱵᱤᱱ ᱪᱮᱫ ᱠᱚ ᱵᱤᱱ ᱪᱤᱠᱟᱹ ᱮᱫᱟ ᱱᱤᱛᱚᱜ ᱫᱚ
ᱦᱚᱭ ᱜᱚᱝᱠᱮ ᱟᱫᱚ ᱱᱚᱜᱼᱚᱭ ᱱᱤᱛᱚᱜ ᱫᱚ ᱛᱟᱨᱟᱥᱤᱧ ᱵᱮᱲᱟᱣ ᱟᱠᱟᱱᱟ ᱟᱫᱚ ᱢᱚᱱᱮ ᱫᱚ ᱢᱚᱱᱮ ᱦᱩᱭ ᱞᱮᱱᱟ ᱰᱟᱹᱦᱤ ᱥᱮᱫ ᱪᱟᱞᱟᱜ ᱦᱩᱭᱩᱜᱼᱟ ᱟᱫᱚ ᱱᱚᱜ ᱱᱚᱠᱟ ᱫᱟᱜ ᱠᱚ ᱜᱮ ᱨᱟᱠᱟᱵ ᱵᱟᱲᱟ ᱠᱮᱫᱟᱭ ᱟᱨ ᱱᱚᱝᱠᱟ ᱨᱤᱢᱤᱞ ᱠᱚ ᱫᱚᱢᱮ ᱦᱩᱰᱩᱨᱟᱭ ᱨᱤᱢᱤᱞ ᱠᱚ ᱵᱚᱛᱚᱨ ᱜᱮ ᱥᱟᱰᱮᱭᱟ ᱚᱱᱟ ᱠᱷᱟᱹᱛᱤᱨ ᱟᱫᱚ ᱛᱮᱦᱮᱧ ᱫᱚ ᱵᱚᱞ ᱠᱷᱮᱞ ᱵᱟᱝ ᱪᱟᱞᱟᱣ ᱦᱩᱭ ᱞᱮᱱᱟ ᱟᱸ ᱜᱚᱝᱠᱮ ᱟᱯᱮ ᱫᱚ ᱪᱮᱫ ᱯᱮ ᱪᱤᱠᱟᱹ ᱵᱟᱲᱟ ᱮᱫᱟ
ᱱᱚᱸᱰᱮ ᱦᱚᱸ ᱱᱚᱝᱠᱟ ᱜᱮ ᱱᱚᱝᱠᱟ ᱫᱟᱜ ᱫᱚᱭ ᱫᱟᱜ ᱫᱟᱜ ᱜᱮᱫ ᱜᱮᱭᱟᱭ ᱥᱟᱦᱟ ᱨᱮᱫ ᱜᱮᱭᱟᱭ ᱟᱨ ᱦᱩᱡᱩᱨ ᱵᱤᱡᱽᱞᱤ ᱫᱚ ᱟᱞᱚᱢ ᱞᱟᱹᱭᱟ ᱦᱚᱞᱟ ᱛᱚ ᱞᱟᱹᱭ ᱜᱟᱱᱚᱜᱼᱟ ᱮᱛᱚ ᱡᱳᱨ ᱛᱮ ᱢᱤᱫᱴᱟᱹᱝ ᱨᱤᱢᱤᱞᱟᱭ ᱥᱟᱰᱮ ᱠᱮᱫᱟᱭ ᱚᱠᱟ ᱴᱷᱮᱱ ᱪᱚᱝ ᱢᱚᱱᱮ ᱥᱮᱸᱜᱮᱞ ᱡᱟᱹᱲᱤ ᱫᱚᱭ ᱧᱩᱨ ᱮᱱᱟ, ᱟᱹᱰᱤ ᱵᱚᱛᱚᱨ ᱜᱮ ᱵᱩᱡᱷᱟᱹᱣᱜ ᱠᱟᱱᱟ ᱱᱚᱣᱟ ᱟᱥᱚᱞ ᱱᱚᱣᱟ ᱨᱤᱢᱤᱞ ᱥᱟᱰᱮ ᱞᱮ ᱠᱷᱟᱱ ᱫᱚ ᱵᱟᱝ ᱟᱹᱰᱤ ᱵᱚᱛᱚᱨ ᱜᱮ ᱵᱩᱡᱷᱟᱹᱣᱜᱼᱟ ᱱᱚᱣᱟ ᱫᱟᱜ ᱠᱚ ᱡᱩᱫᱤ ᱱᱚᱝᱠᱟ ᱱᱚᱨᱢᱟᱞ ᱜᱮ ᱱᱚᱝᱠᱟᱭ ᱫᱟᱜ ᱤᱫᱤ ᱠᱷᱟᱱ ᱛᱚ ᱱᱟᱯᱟᱭ ᱜᱮ ᱚᱱᱠᱟ ᱨᱤᱢᱤᱞ ᱥᱟᱰᱮ ᱛᱮ ᱫᱟᱜ ᱫᱚ ᱟᱹᱰᱤ ᱜᱮ ᱚᱠᱟ ᱛᱮᱦᱚᱸ ᱵᱚᱛᱚᱨ ᱛᱟᱦᱮᱱ ᱠᱷᱟᱱ ᱟᱞᱮ ᱫᱚ ᱵᱟᱡᱟᱨ ᱥᱮᱫ ᱦᱚᱸ ᱵᱟᱹᱧ ᱪᱟᱜ ᱠᱟᱱᱟ ᱠᱟᱹᱢᱤ ᱠᱚ ᱢᱮᱱᱟᱜ ᱜᱮᱭᱟ ᱠᱤᱪᱷᱩ ᱜᱟᱱ ᱛᱟᱦᱞᱮ ᱟᱹᱵᱤᱱ ᱪᱮᱫ ᱵᱤᱱ ᱢᱚᱱᱮᱭᱟ ᱚᱱᱠᱟ ᱨᱤᱢᱤᱞ ᱟᱛᱮ ᱫᱟᱜ ᱞᱮ ᱞᱮᱠᱷᱟᱱ ᱱᱟᱯᱟᱭᱟ ᱥᱮᱫ ᱱᱚᱝᱠᱟ ᱱᱚᱨᱢᱟᱞ ᱜᱮ ᱫᱟᱜ ᱞᱮᱠᱷᱟᱱ ᱱᱟᱯᱟᱭᱟ
ᱦᱚᱭ ᱜᱚᱢᱠᱮ ᱟᱫᱚ ᱫᱟᱜ ᱠᱚ ᱫᱚ ᱞᱟᱹᱠᱛᱤ ᱫᱚ ᱞᱟᱹᱠᱛᱤ ᱟᱵᱚᱱ ᱠᱟᱱ ᱜᱮᱭᱟ ᱱᱮᱛᱟᱨ ᱢᱟ ᱱᱚᱜ ᱱᱚᱝᱠᱟ ᱡᱟᱹᱯᱩᱫ ᱫᱤᱱ ᱠᱟᱱ ᱨᱮᱦᱚᱸ ᱟᱫᱚ ᱩᱱᱤ ᱞᱤᱧ ᱢᱚᱱᱮᱭᱟ ᱱᱚᱝᱠᱟ ᱫᱟᱜ ᱫᱚ ᱱᱟᱦᱟᱜ ᱡᱟᱦᱟᱸ ᱛᱤᱱᱟᱹᱜ ᱜᱮ ᱞᱟᱹᱠᱛᱤᱜ ᱠᱟᱱ ᱱᱚᱣᱟ ᱵᱤᱱᱟᱹ ᱦᱩᱰᱩᱨᱟᱛᱮ ᱫᱟᱜ ᱞᱮᱠᱷᱟᱱ ᱫᱚ ᱱᱟᱦᱟᱜ ᱡᱟᱹᱱᱤᱡ ᱠᱷᱟᱱ ᱱᱟᱯᱟᱭ ᱠᱚᱜ ᱠᱮᱭᱟ ᱦᱩᱸ ᱥᱮ ᱱᱚᱝᱠᱟ ᱜᱮ ᱫᱚᱢᱮ ᱦᱩᱰᱩᱨ ᱫᱟᱭ ᱟᱨ ᱱᱚᱝᱠᱟ ᱵᱤᱡᱽᱞᱤ ᱠᱚ ᱧᱩᱨᱦᱟᱹᱜ ᱠᱟᱱᱟ ᱱᱚᱣᱟᱜᱮ ᱱᱟᱸᱦ ᱵᱚᱛᱚᱨ ᱜᱮ ᱵᱩᱡᱽ ᱜᱚᱫᱷᱚᱜ ᱵᱩᱡᱽ ᱜᱚᱫᱚᱜ ᱜᱮᱭᱟ ᱟᱨ ᱱᱚᱜᱼᱚᱭ ᱱᱚᱝᱠᱟ ᱟᱛᱩ ᱫᱤᱥᱚᱢ ᱠᱚᱨᱮ ᱫᱚ ᱡᱚᱛᱚ ᱦᱚᱲᱟᱜ ᱛᱚ ᱱᱚᱝᱠᱟ ᱫᱚᱞᱟᱱ ᱚᱲᱟᱜ ᱠᱚᱫᱚ ᱵᱟᱹᱱᱩᱜᱼᱟ ᱟᱨ ᱦᱳᱭ ᱚᱱᱟ ᱫᱚᱞᱟᱱ ᱚᱲᱟᱜ ᱵᱟᱹᱱᱩᱜ ᱱᱚᱣᱟ ᱫᱚ ᱵᱚᱭ ᱞᱮᱠᱷᱟᱱ ᱦᱚᱸ ᱟᱭᱢᱟ ᱦᱚᱲᱟᱜ ᱚᱲᱟᱜ ᱠᱚᱜᱮ ᱨᱟᱹᱯᱩᱫᱚᱜ ᱛᱟᱠᱚᱣᱟ ᱟᱨ ᱜᱚᱝᱠᱮ ᱟᱯᱮ ᱥᱮᱫ ᱱᱚᱝᱠᱟ ᱮ ᱦᱚᱭ ᱫᱟᱜ ᱛᱮ ᱚᱲᱟᱜ ᱠᱚ ᱨᱟᱹᱯᱩᱫ ᱵᱟᱲᱟ ᱠᱟᱱᱟ ᱥᱮ ᱵᱟᱝ ᱜᱚᱝᱠᱮ?
ᱦᱮᱸ ᱜᱚᱝᱠᱮ ᱨᱟᱹᱯᱩᱫ ᱫᱚ ᱞᱟᱹᱭᱩᱜ ᱠᱟᱱᱟ ᱫᱚᱢᱮ ᱜᱮ ᱠᱤᱪᱷᱩ ᱫᱤᱱ ᱞᱟᱦᱟᱜᱮ ᱞᱟᱹᱭ ᱜᱟᱱᱚᱜᱼᱟ ᱚᱱᱠᱟ ᱢᱟᱢᱟ ᱚᱲᱟᱜ ᱤᱧ ᱪᱟᱞᱟᱣ ᱠᱟᱱᱟ ᱟᱫᱚ ᱮᱛ ᱡᱩᱨᱮ ᱦᱚᱭ ᱠᱟᱫᱟᱭ ᱩᱱᱠᱩᱣᱟᱜ ᱫᱚ ᱱᱚᱣᱟ ᱴᱤᱧ ᱦᱟᱸᱥ ᱟᱨ ᱦᱟᱥᱟ ᱟᱨ ᱴᱤᱱ ᱛᱮᱠᱚ ᱤᱭᱟᱹ ᱠᱟᱫᱟ ᱚᱲᱟᱜ ᱠᱚ ᱵᱮᱱᱟᱣ ᱠᱟᱫᱟ ᱢᱟᱱᱮ ᱪᱷᱟᱣᱱᱤ ᱫᱚ ᱡᱟᱦᱟᱸ ᱠᱟᱱᱟ ᱚᱱᱟ ᱫᱚ ᱴᱤᱧ ᱨᱮᱱᱟᱜ ᱠᱟᱱᱟ ᱟᱫᱚ ᱮᱛ ᱡᱳᱨᱮ ᱦᱚᱭ ᱠᱟᱫᱟᱭ ᱟᱨ ᱟᱹᱰᱤ ᱢᱟᱱᱮ ᱯᱮᱭᱟ ᱵᱚᱭᱦᱟ ᱟᱠᱟ ᱩᱱᱠᱩ ᱠᱚᱲᱟ ᱠᱚ ᱟᱫᱚ ᱩᱱᱠᱩ ᱫᱚ ᱯᱮᱭᱟ ᱵᱚᱭᱦᱟ ᱫᱚ ᱢᱤᱫᱴᱟᱝ ᱚᱲᱟᱜ ᱨᱮᱜᱮᱠᱚ ᱛᱟᱦᱮᱱ ᱜᱮᱭᱟ ᱢᱟᱱᱮ ᱢᱤᱫᱴᱟᱝ ᱢᱤᱫ ᱞᱟᱥᱮᱨ ᱛᱮᱜᱮ ᱚᱲᱟᱜ ᱢᱮᱱᱟᱜ ᱛᱟᱠᱚᱣᱟ ᱢᱤᱫ ᱥᱚᱡᱟ ᱜᱮ ᱟᱫᱚ ᱟᱹᱰᱤ ᱢᱟᱨᱟᱝᱼᱟᱜ ᱜᱮᱠᱚ ᱧᱮᱞᱚᱜ ᱠᱟᱱᱟ ᱟᱫᱚ ᱯᱩᱨᱳ ᱚᱱᱟ ᱯᱩᱨᱟᱹᱜᱮ ᱯᱩᱨᱟᱹᱭ ᱚᱴᱟᱝ ᱩᱛᱟᱹᱨ ᱠᱟᱫᱟᱭ ᱠᱷᱩᱞᱟᱹᱣ ᱩᱛᱟᱹᱨ ᱠᱟᱫᱟᱭ ᱚᱱᱟ ᱴᱤᱧ ᱡᱟᱦᱟᱸ ᱪᱷᱟᱣᱱᱤ ᱠᱚᱫᱚ ᱢᱟᱱᱮ ᱱᱚᱝᱠᱟ ᱡᱚᱭᱮ ᱦᱚᱭ ᱞᱮᱫᱟᱭ ᱱᱚᱝᱠᱟ ᱥᱟᱶᱛᱮ ᱟᱨᱦᱚᱸ ᱟᱞᱮ ᱚᱲᱟᱜ ᱨᱮᱜᱮ ᱟᱞᱮ ᱟᱛᱩ ᱨᱮᱜᱮ ᱢᱤᱫᱴᱟᱝ ᱛᱟᱦᱮᱸ ᱠᱟᱱᱟ ᱚᱱᱟᱦᱚᱸ ᱱᱚᱝᱠᱟ ᱦᱚᱭ ᱫᱟᱜ ᱛᱮᱜᱮ ᱦᱟᱥᱟ ᱚᱬᱟᱜ ᱛᱚ ᱟᱫᱚ ᱱᱟᱥᱮᱱᱟᱜ ᱫᱟᱜ ᱧᱟᱢ ᱤᱫᱤ ᱞᱮᱠᱷᱟᱱ ᱜᱮ ᱦᱟᱥᱟ ᱚᱲᱟᱜ ᱨᱮᱫᱚ ᱦᱟᱸᱜ ᱠᱷᱟᱱ ᱱᱚᱣᱟ ᱫᱚ ᱦᱟᱥᱟ ᱠᱚᱫᱚ ᱡᱮᱦᱩᱛᱩ ᱱᱚᱨᱚᱢ ᱪᱟᱵᱟᱜᱼᱟ ᱟᱨ ᱠᱟᱹᱴᱤᱡ ᱦᱚᱭ ᱞᱮᱠᱷᱟᱱ ᱜᱮ ᱟᱫᱚ ᱩᱞᱴᱟᱹᱣ ᱜᱚᱫᱚᱜᱼᱟ ᱦᱟᱸᱠᱷᱟᱱ ᱱᱚᱝᱠᱟ ᱠᱟᱛᱮᱜ ᱢᱤᱫ ᱦᱚᱲᱟᱜ ᱨᱟᱹᱯᱩᱫ ᱮᱱ ᱛᱟᱠᱚᱣᱟ ᱱᱚᱝᱠᱟ ᱫᱚ ᱫᱚᱢᱮᱜᱮ ᱨᱟᱹᱯᱩᱫᱚᱜ ᱠᱟᱱᱟ ᱟᱫᱚ ᱱᱚᱣᱟ ᱫᱚ ᱟᱵᱚ ᱜᱮᱵᱚᱱ ᱟᱹᱭᱠᱟᱹᱣ ᱫᱟᱲᱮᱭᱟᱜᱼᱟ ᱪᱮᱫᱟᱜ ᱥᱮ ᱟᱵᱚ ᱠᱚᱣᱟᱜ ᱜᱮ ᱱᱚᱣᱟ ᱦᱟᱥᱟ ᱞᱮᱠᱟ ᱤᱴᱟᱹ ᱫᱚ ᱠᱷᱩᱵ ᱠᱚᱢ ᱜᱮ ᱢᱮᱱᱟᱜ ᱛᱟᱵᱚᱱᱟ ᱚᱱᱟ ᱦᱚᱸ ᱮᱢ ᱪᱮᱛᱟᱱ ᱢᱚᱦᱚᱞ ᱠᱷᱚᱱ ᱠᱚ ᱮᱢ ᱟᱠᱟᱫ ᱠᱷᱟᱹᱛᱤᱨ ᱱᱚᱣᱟ ᱤᱴᱟᱹ ᱚᱲᱟᱜ ᱫᱚ ᱛᱟᱣ ᱠᱟᱹᱴᱤᱡ ᱵᱟᱱᱩᱜ ᱠᱤᱪᱷᱩ ᱦᱚᱲᱟᱜ ᱫᱚ ᱦᱩᱭᱤᱫᱤᱭ ᱠᱟᱱᱟ ᱟᱞᱮ ᱥᱮᱫ ᱫᱚ ᱦᱟᱸᱜ ᱠᱷᱟᱱ ᱮᱠᱷᱚᱱᱳ ᱱᱤᱛ ᱫᱷᱟᱹᱵᱤᱡ ᱛᱮ ᱡᱷᱚᱛᱚ ᱦᱚᱲ ᱫᱚ ᱮᱠᱷᱚᱱᱚ ᱤᱴᱟᱹ ᱚᱲᱟᱜ ᱫᱚ ᱟᱹᱣᱨᱤ ᱠᱚ ᱧᱟᱢ ᱯᱩᱨᱟᱹᱣᱟ ᱛᱟᱦᱚᱞᱮ ᱜᱚᱝᱠᱮ ᱟᱯᱮ ᱥᱮᱫ ᱠᱚ ᱱᱚᱝᱠᱟ ᱡᱟᱦᱟᱸ ᱪᱮᱛᱟᱱ ᱢᱚᱦᱚᱞ ᱠᱷᱚᱱ ᱡᱟᱦᱟᱸ ᱤᱴᱟᱹ ᱠᱚ ᱚᱲᱟᱜ ᱠᱚ ᱮᱢᱚᱜ ᱠᱟᱱᱟ ᱚᱱᱟ ᱫᱚᱯᱮ ᱧᱟᱢ ᱠᱮᱫᱟ ᱥᱮ ᱟᱹᱣᱨᱤ?
ᱦᱚᱭ ᱜᱚᱝᱠᱮ ᱟᱫᱚ ᱟᱞᱮ ᱟᱹᱛᱩ ᱨᱮᱫᱚ ᱟᱭᱢᱟ ᱚᱲᱟᱜ ᱥᱮ ᱟᱭᱢᱟ ᱦᱚᱲᱜᱮ ᱱᱟᱦᱟᱜ ᱱᱚᱣᱟ ᱤᱴᱟᱹ ᱚᱲᱟᱜ ᱫᱚᱠᱚ ᱧᱟᱢ ᱵᱟᱲᱟᱣ ᱠᱟᱫᱟ ᱟᱫᱚ ᱱᱚᱣᱟ ᱤᱴᱟᱹ ᱚᱲᱟᱜ ᱠᱚ ᱱᱩᱠᱩ ᱦᱚᱸ ᱵᱮᱱᱟᱣ ᱫᱚᱠᱚ ᱵᱮᱱᱟᱣ ᱠᱟᱫ ᱜᱮᱭᱟ ᱟᱫᱚ ᱛᱚᱵᱮ ᱪᱮᱛᱟᱱ ᱥᱮᱫ ᱫᱚ ᱱᱚᱣᱟ ᱰᱷᱟᱞᱟᱭ ᱥᱮ ᱪᱷᱟᱹᱣᱱᱤ ᱫᱚ ᱱᱟᱸᱜ ᱟᱹᱣᱨᱤ ᱠᱚ ᱞᱟᱜᱟᱣᱟ ᱟᱫᱚ ᱚᱱᱟᱛᱮ ᱧᱮᱞᱚᱜ ᱠᱟᱱᱟ ᱱᱚᱝᱠᱟ ᱦᱟᱥᱟ ᱚᱲᱟᱜ ᱵᱩᱥᱩᱵ ᱚᱲᱟᱜ ᱟᱨ ᱱᱚᱜᱼᱚᱭ ᱱᱚᱣᱟ ᱛᱟᱞᱮ ᱵᱟᱹᱜᱲᱟᱹ ᱨᱮᱱᱟᱜ ᱱᱚᱣᱟ ᱪᱷᱟᱴᱟᱹᱣᱱᱤ ᱠᱚᱦᱚᱸ ᱢᱮᱱᱟᱜ ᱜᱮᱭᱟ ᱟᱞᱮ ᱥᱮᱫ ᱫᱚ ᱟᱨ ᱱᱚᱣᱟ ᱵᱩᱥᱩᱵᱽ ᱚᱲᱟᱜ ᱨᱮᱫᱚ ᱱᱟᱸᱜ ᱱᱚᱝᱠᱟ ᱜᱮ ᱟᱹᱰᱤ ᱵᱷᱟᱜᱮ ᱜᱮ ᱵᱩᱡᱷᱟᱹᱜᱼᱟ ᱱᱮᱛᱟᱨ ᱫᱟᱜ ᱫᱤᱱ ᱦᱚᱸ ᱨᱮᱭᱟᱲ ᱧᱚᱜ ᱜᱮᱭᱟᱭ ᱛᱚ ᱟᱫᱚ ᱩᱱ ᱥᱚᱢᱚᱭ ᱦᱚᱸ ᱞᱚᱞᱚ ᱜᱮ ᱟᱹᱭᱠᱟᱹᱜᱼᱟ ᱟᱨ ᱡᱟᱸᱦᱟᱸ ᱜᱚᱨᱚᱢ ᱫᱤᱱ ᱫᱚ ᱦᱟᱸᱜ ᱩᱱ ᱥᱚᱢᱚᱭ ᱫᱚ ᱚᱱᱟ ᱚᱲᱟᱜ ᱨᱮᱫᱚ ᱟᱨᱦᱚᱸ ᱨᱮᱭᱟᱲ ᱜᱮ ᱵᱩᱡᱷᱟᱹᱜᱼᱟ ᱟᱨ ᱨᱮᱭᱟᱲ ᱫᱤᱱ ᱫᱚ ᱟ ᱞᱚᱞᱚ ᱜᱤ ᱵᱩᱡᱷᱟᱹᱜ-ᱟ ᱚᱱᱟᱛᱮ ᱟᱞᱮ ᱥᱮᱡ ᱫᱚ ᱱᱟᱦᱟᱜ ᱱᱚᱣᱟ ᱟᱨ ᱵᱩᱥᱩᱵ ᱚᱲᱟᱜ ᱫᱚ ᱥᱟᱱᱟᱢ ᱠᱚᱣᱟᱜ ᱜᱤ ᱢᱤᱫᱴᱟᱝ ᱠᱟᱛᱮᱫ ᱢᱮᱱᱟᱜ ᱛᱟᱠᱚ ᱜᱮᱭ ᱮᱱᱠᱷᱟᱱ ᱚᱸᱰᱮ ᱜᱮ ᱪᱟ ᱠᱚᱠᱚ ᱧᱩ ᱚᱪᱚ ᱠᱚᱣᱟ ᱱᱚᱜ-ᱚ ᱱᱚᱸᱠᱟ ᱧᱮᱞ ᱟᱠᱟᱱᱟ ᱟᱨ ᱜᱚᱝᱠᱮ ᱟᱯᱮᱥᱮᱫ ᱱᱚᱣᱟ ᱵᱩᱥᱩᱵ ᱚᱲᱟᱜ ᱠᱚᱫᱚ ᱢᱮᱱᱟᱜ ᱜᱮᱭᱟ ᱥᱮ ᱵᱟᱹᱱᱩᱜᱼᱟ
ᱜᱚᱝᱠᱮ ᱟᱞᱮᱥᱮᱫ ᱫᱚ ᱱᱚᱣᱟ ᱵᱩᱥᱩᱵ ᱚᱲᱟᱜ ᱫᱚ ᱞᱟᱹᱭ ᱜᱟᱱᱚᱜᱼᱟ ᱟᱫᱚ ᱪᱟᱵᱟ ᱩᱛᱟᱹᱨ ᱞᱮᱠᱟ ᱜᱮ ᱢᱤᱫ ᱦᱚᱲᱟᱜ ᱥᱮ ᱵᱟᱨ ᱦᱚᱲᱟᱜ ᱢᱮᱱᱟᱜᱼᱟ ᱵᱟᱝᱠᱷᱟᱱ ᱫᱚ ᱵᱟᱹᱱᱩᱜᱼᱟ ᱟᱫᱚ ᱦᱟᱥᱟ ᱚᱲᱟᱜ ᱜᱮ ᱵᱟᱲᱛᱤ ᱢᱮᱱᱟᱜ ᱛᱟᱠᱚᱣᱟ ᱟᱨ ᱤᱴᱟᱹ ᱚᱲᱟᱜ ᱫᱚ ᱚᱱᱮ ᱢᱤᱴᱟᱝ ᱵᱟᱨᱭᱟ ᱡᱟᱸᱦᱟᱸᱭ ᱠᱚᱠᱚ ᱧᱟᱢ ᱟᱠᱟᱫᱟ ᱩᱱᱠᱩ ᱟᱨ ᱵᱟᱺᱠᱤ ᱠᱚᱫᱚ ᱠᱚ ᱱᱤᱛ ᱦᱚᱸᱠᱚ ᱵᱮᱱᱟᱣᱮᱫ ᱜᱮᱭᱟ ᱟᱨ ᱤᱴᱟᱹ ᱚᱲᱟᱜ ᱦᱚᱸ ᱧᱟᱢ ᱠᱟᱛᱮᱫ ᱦᱚᱸ ᱪᱮᱫ ᱚᱱᱟ ᱫᱚ ᱚᱱᱮ ᱡᱟᱸᱦᱟᱸ ᱞᱮᱠᱟ ᱵᱤᱱ ᱞᱟᱹᱭ ᱠᱮᱫᱟ ᱡᱮ ᱪᱷᱟᱣᱱᱤ ᱫᱚ ᱢᱮᱱᱠᱷᱟᱱ ᱠᱚ ᱰᱷᱟᱞᱟᱭ ᱠᱟᱫᱟ ᱚᱠᱚᱭ ᱦᱚᱸ ᱟᱞᱮᱥᱮᱫ ᱫᱚ ᱱᱚᱣᱟ ᱮᱰᱵᱮᱥᱴᱟᱨ ᱛᱮᱜᱮ ᱦᱟᱸᱜ ᱠᱷᱟᱱ ᱟᱠᱚᱣᱟᱜ ᱡᱟᱸᱦᱟᱸ ᱪᱷᱟᱣᱱᱤ ᱫᱚᱠᱚ ᱵᱮᱱᱟᱣ ᱠᱟᱫᱟ ᱵᱟᱹᱲᱛᱤ ᱦᱚᱲ ᱜᱮ ᱰᱷᱟᱞᱟᱭ ᱫᱚ ᱱᱚᱝᱠᱟ ᱫᱚ ᱚᱠᱚᱭ ᱦᱚᱸ ᱵᱟᱠᱚ ᱰᱷᱟᱞᱟᱭ ᱠᱟᱫᱟ ᱟᱨ ᱡᱟᱸᱦᱟᱸ ᱵᱩᱥᱩᱵ ᱚᱲᱟᱜ ᱚᱱᱟ ᱡᱟᱸᱦᱟ ᱵᱤᱱ ᱞᱟᱹᱭ ᱠᱮᱫᱟ ᱥᱟᱹᱨᱤᱜᱮ ᱱᱚᱣᱟ ᱫᱚ ᱠᱤᱱᱛᱩ ᱛᱟᱦᱮᱸ ᱞᱮᱠᱷᱟᱱ ᱟᱹᱰᱤ ᱜᱮ ᱱᱟᱯᱟᱭ ᱚᱱᱟ ᱫᱚ ᱢᱤᱫ ᱯᱚᱠᱠᱷᱮ ᱵᱷᱟᱜᱤ ᱜᱮ ᱢᱮᱱᱠᱷᱟᱱ ᱱᱤᱛᱚᱜ ᱡᱟ ᱦᱚᱭ ᱫᱟᱜ ᱫᱟᱭ ᱡᱟᱸᱦᱟᱸ ᱞᱮᱠᱟ ᱦᱚᱞᱚᱝ ᱦᱚᱭ ᱦᱤᱸᱥᱤᱫ ᱦᱚᱸ ᱵᱟᱹᱲᱤᱡ ᱟᱠᱟᱱᱟ ᱚᱱᱟ ᱚᱱᱟ ᱨᱮᱫᱚ ᱦᱟᱸᱜ ᱠᱷᱟᱱ ᱟᱱᱟᱴ ᱫᱚ ᱢᱮᱱᱟᱜ ᱜᱮᱭᱟ ᱵᱟᱝ ᱡᱚᱠᱷᱚᱱ ᱛᱚᱠᱷᱚᱱ ᱦᱟᱸᱜ ᱠᱷᱟᱱ ᱦᱚᱭᱛᱮ ᱚᱴᱟᱝ ᱜᱚᱜ ᱠᱟᱜ-ᱟ ᱦᱟᱸᱜ ᱠᱷᱟᱱ ᱵᱩᱥᱩᱵ ᱚᱲᱟᱜ ᱦᱚᱸ ᱟᱨ ᱡᱟᱭ ᱨᱤᱢᱤᱞ ᱫᱟᱭ ᱥᱟᱰᱮᱭᱫᱟᱭ ᱱᱮᱛᱟᱨ ᱫᱚ ᱵᱤᱡᱽᱞᱤ ᱠᱚᱸᱦᱚᱸ ᱫᱚᱢᱮ ᱜᱮ ᱧᱩᱨᱩᱜ ᱠᱟᱱᱟ ᱟᱞᱮ ᱥᱮᱫ ᱫᱚ ᱱᱚᱝᱠᱟ ᱠᱟᱛᱮ ᱢᱤᱫ ᱴᱟᱝ ᱚᱲᱟᱜ ᱵᱤᱡᱽᱞᱤ ᱠᱟᱛᱮ ᱧᱩᱨ ᱠᱟᱛᱮᱜ ᱚᱲᱟᱜ ᱫᱷᱚᱨᱟᱣ ᱞᱮᱱᱟ ᱟᱰᱤ ᱫᱩᱠ ᱜᱮᱢ ᱟᱹᱭᱠᱟᱹᱣᱟ ᱟᱡᱚᱢ ᱧᱮᱞ ᱠᱟᱛᱮᱜ ᱦᱚᱸ ᱛᱟᱦᱞᱮ ᱜᱚᱝᱠᱮ ᱟᱯᱮᱥᱚ ᱠᱤ ᱱᱚᱝᱠᱟ ᱜᱮ ᱱᱚᱝᱠᱟ ᱵᱤᱡᱽᱞᱤᱛᱮ ᱱᱚᱝᱠᱟ ᱡᱟᱦᱱᱟᱜ ᱚᱲᱟᱜ ᱫᱩᱣᱟᱹᱨ ᱠᱚ ᱵᱟᱲᱤᱡ ᱟᱠᱟᱱᱟ ᱛᱠᱵᱮᱱ ᱱᱚᱝᱠᱟᱱᱟᱜ ᱠᱤ ᱦᱩᱭ ᱠᱟᱱᱟ
ᱦᱮᱸ ᱜᱚᱝᱠᱮ ᱟᱞᱮ ᱥᱮᱫ ᱦᱚᱸ ᱱᱚᱜ-ᱚ ᱱᱚᱣᱟ ᱮ ᱱᱚᱣᱟ ᱵᱤᱡᱽᱞᱤ ᱠᱚᱛᱮ ᱦᱩᱰᱚᱨ ᱥᱚᱢᱚᱭ ᱱᱟᱦᱟᱜ ᱱᱚᱝᱠᱟ ᱫᱟᱜ ᱫᱤᱱ ᱚᱱᱟ ᱵᱤᱡᱽᱞᱤ ᱠᱩ ᱧᱩᱨᱦᱟᱹᱜ ᱜᱮᱭᱟ ᱟᱨ ᱱᱚᱠᱟᱛᱮ ᱧᱮᱞ ᱵᱟᱲᱟᱣ ᱠᱟᱱᱟ ᱠᱟᱹᱢᱤ ᱚᱠᱛᱮ ᱨᱮ ᱚᱠᱚᱭ ᱠᱚᱫᱚ ᱦᱩᱲᱩ ᱨᱚᱦᱚᱭ ᱠᱚᱠᱚ ᱪᱟᱞᱟᱣ ᱠᱚᱜᱼᱟ ᱛᱚ ᱵᱟᱠᱚ ᱨᱩᱣᱟᱹᱲᱟ ᱱᱚᱝᱠᱟ ᱟᱭᱢᱟ ᱦᱚᱲ ᱱᱟᱦᱟᱜ ᱞᱮ ᱧᱮᱞ ᱵᱟᱲᱟᱣ ᱠᱟᱫ ᱠᱚᱣᱟ ᱱᱚᱣᱟ ᱵᱤᱡᱽᱞᱤ ᱛᱮᱠᱩ ᱜᱚᱡ ᱟᱠᱟᱱᱟ ᱟᱨ ᱥᱟᱶᱛᱮ ᱱᱚᱸᱠᱟ ᱦᱩᱲᱩ ᱨᱚᱦᱚᱭ ᱠᱚ ᱪᱟᱞᱟᱣ ᱠᱟᱱᱟ ᱟᱫᱚ ᱩᱱᱠᱩ ᱫᱚ ᱵᱟᱝᱠᱚ ᱨᱩᱣᱟᱹᱲ ᱦᱮᱡ ᱫᱟᱲᱮᱭᱫᱟ ᱫᱟᱜ ᱛᱮ ᱥᱟᱸᱜᱤᱧ ᱧᱚᱜ ᱜᱮᱭᱟ ᱠᱚ ᱟᱛᱩ ᱠᱷᱚᱱ ᱫᱚ ᱟᱫᱚ ᱚᱱᱟ ᱫᱚ ᱱᱚᱸᱠᱟ ᱯᱷᱟᱠᱟ ᱢᱟᱴᱷ ᱠᱟᱱᱟ ᱚᱱᱟ ᱠᱚᱨᱮ ᱟᱫᱚ ᱫᱟᱜ ᱜᱚᱫ ᱠᱮᱫ ᱠᱷᱟᱡ ᱟᱫᱚ ᱱᱚᱸᱠᱟ ᱛᱟᱞᱮ ᱫᱟᱨᱮ ᱞᱟᱛᱟᱨ ᱠᱚᱨᱮ ᱟᱫᱷᱚᱢ ᱦᱚᱲ ᱫᱚ ᱠᱚ ᱩᱢᱩᱞ ᱞᱮᱱᱟ ᱩᱱ ᱥᱚᱢᱚᱭ ᱱᱟᱦᱟᱜ ᱱᱚᱣᱟ ᱵᱤᱡᱞᱤ ᱫᱚ ᱧᱩᱨᱦᱟᱹᱭᱮᱱ ᱛᱮ ᱟᱫᱚ ᱢᱤᱫ ᱫᱷᱟᱣ ᱫᱚᱞᱮ ᱧᱮᱞ ᱞᱮᱫ ᱠᱚᱣᱟ ᱵᱟᱨ ᱦᱚᱲ ᱱᱟᱦᱟᱜ ᱠᱤᱱ ᱜᱚᱡ ᱞᱮᱱᱟ ᱦᱩᱲᱩ ᱨᱚᱦᱚᱭ ᱠᱤᱱ ᱪᱟᱞᱟᱣ ᱞᱮᱱᱟ ᱟᱫᱚ ᱵᱟᱠᱤᱱ ᱨᱩᱣᱟᱹᱲ ᱦᱮᱡ ᱫᱟᱲᱮᱭᱟᱫᱟ ᱟᱨᱦᱚᱸ ᱜᱚᱝᱠᱮ ᱱᱚᱜᱼᱚ ᱱᱚᱝᱠᱟ ᱧᱮᱞᱚᱜᱼᱟ ᱚᱲᱟᱜ ᱥᱩᱨ ᱥᱩᱨᱛᱮ ᱫᱟᱨᱮ ᱠᱚ ᱢᱮᱱᱟᱜᱼᱟ ᱟᱫᱚ ᱱᱚᱝᱠᱟ ᱵᱚᱛᱚᱨ ᱜᱮ ᱦᱚᱭ ᱟᱛᱮ ᱫᱟᱜ ᱠᱷᱟᱱ ᱯᱟᱪᱚ ᱱᱚᱝᱠᱟ ᱫᱟᱨᱮ ᱠᱚ ᱩᱞᱴᱟᱹᱣ ᱜᱚᱫᱚᱜ ᱜᱮᱭᱟ ᱥᱟᱶᱛᱮ ᱚᱱᱮ ᱡᱟᱦᱟᱸ ᱵᱤᱱ ᱞᱟᱹᱭ ᱠᱮᱫᱟ ᱱᱟᱦᱟᱜ ᱚᱠᱚᱭᱟᱜ ᱫᱚ ᱱᱚᱣᱟ ᱥᱟᱹᱲᱤᱢ ᱪᱟᱞ ᱠᱚ ᱦᱚᱭ ᱛᱮᱦᱚᱸ ᱚᱴᱟᱝᱚᱜ ᱛᱟᱠᱚ ᱜᱮᱭᱟ ᱟᱫᱚ ᱚᱱᱟᱛᱮ ᱢᱚᱱᱮᱭᱮ ᱫᱤᱧ ᱱᱚᱣᱟ ᱫᱟᱜ ᱫᱚ ᱫᱟᱜ ᱞᱮᱠᱷᱟᱱ ᱟᱫᱚ ᱱᱚᱜ-ᱚ ᱱᱚᱝᱠᱟ ᱵᱟᱭ ᱦᱚᱭ ᱞᱮᱠᱷᱟᱱ ᱫᱚ ᱟᱨᱦᱚᱸ ᱵᱷᱟᱹᱜᱮ ᱠᱚᱜ- ᱟ ᱥᱮ ᱪᱮᱫᱠᱟ
ᱦᱮᱸ ᱱᱚᱣᱟ ᱫᱚ ᱮᱠᱫᱚᱢ ᱱᱟᱯᱟᱭ ᱜᱮ ᱡᱟᱦᱟᱸᱭ ᱡᱟᱦᱟᱸ ᱞᱮᱠᱟᱭ ᱦᱚᱭ ᱫᱟᱭ ᱡᱟᱦᱟᱸ ᱡᱳᱨᱛᱮ ᱚᱱᱟ ᱫᱚ ᱩᱱᱟᱹᱜ ᱡᱳᱨᱛᱮ ᱦᱚᱭ ᱫᱚ ᱦᱚᱭ ᱞᱮᱠᱷᱟᱱ ᱫᱚ ᱟᱭᱢᱟ ᱜᱟᱱ ᱜᱮ ᱟᱱᱟᱴ ᱫᱚᱵᱚᱱ ᱧᱮᱞ ᱧᱟᱢᱮᱫ ᱜᱮᱭᱟ ᱱᱚᱣᱟ ᱫᱚ ᱟᱹᱰᱤ ᱜᱮ ᱵᱟᱹᱲᱤᱡ ᱫᱚ ᱵᱟᱹᱲᱤᱡ ᱫᱚ ᱦᱩᱭᱩᱜ ᱠᱟᱱ ᱜᱮᱭᱟ ᱟᱵᱚ ᱥᱟᱶ ᱛᱮᱫᱚ ᱟᱫᱚ ᱢᱮᱱᱠᱷᱟᱱ, ᱱᱚᱝᱠᱟ ᱫᱚ ᱠᱤᱱᱛᱩ ᱤᱧ ᱨᱮᱱ ᱫᱟᱹᱫᱩ ᱛᱟᱠᱚ ᱦᱟᱱᱟ ᱠᱟᱹᱧ ᱠᱩᱞᱤ ᱟᱠᱟᱫ ᱠᱚᱣᱟ ᱟᱫᱚ ᱩᱱᱨᱮ ᱩᱱ ᱫᱚᱠᱚ ᱩᱱ ᱩᱱᱠᱩ ᱫᱚᱠᱚ ᱞᱟᱹᱭᱟ ᱡᱮ ᱱᱚᱝᱠᱟ ᱡᱟᱦᱟᱸ ᱱᱤᱛᱚᱜ ᱡᱟᱦᱟᱸ ᱡᱟᱦᱟᱸ ᱧᱮᱞᱚᱜ ᱠᱟᱱᱟ ᱱᱚᱝᱠᱟ ᱡᱳᱨᱛᱮ ᱦᱚᱭ ᱥᱟᱶᱛᱮ ᱦᱩᱰᱩᱨ ᱵᱤᱡᱽᱞᱤ ᱫᱚᱢᱮ ᱚᱠᱟ ᱨᱮ ᱥᱮᱸᱜᱮᱞ ᱠᱚᱦᱚᱸ ᱧᱩᱨᱩᱜ ᱠᱟᱱᱟ ᱵᱤᱡᱽᱞᱤ ᱛᱟᱞᱟᱛᱮ ᱟᱫᱚ ᱠᱤᱱᱛᱩ ᱞᱟᱹᱭ ᱫᱟᱠᱚ ᱥᱮᱫᱟᱭ ᱫᱚ ᱠᱤᱱᱛᱩ ᱱᱚᱝᱠᱟ ᱫᱚ ᱵᱟᱝ ᱛᱟᱦᱮᱸ ᱠᱟᱱᱟ ᱥᱮᱫᱟᱭ ᱫᱚ ᱦᱟᱸᱜ ᱠᱟᱱ ᱟᱹᱰᱤ ᱢᱤᱫᱴᱟᱝ ᱯᱚᱨᱤᱥᱠᱟᱨ ᱯᱚᱨᱤᱪᱷᱚᱱᱱᱚ ᱜᱮ ᱱᱚᱝᱠᱟ ᱫᱟᱜ ᱮ ᱡᱟᱹᱲᱤ ᱛᱟᱦᱮᱸᱜ ᱱᱚᱝᱠᱟ ᱫᱟᱜ ᱮ ᱡᱟᱹᱨᱤᱭᱟ ᱟᱨ ᱦᱚᱭ ᱫᱚ ᱠᱷᱩᱵ ᱠᱚᱢᱜᱮ ᱦᱚᱭ ᱛᱟᱦᱮᱱᱟ᱾ ᱩᱱᱟᱹᱜ ᱡᱳᱨ ᱱᱚᱛᱮ ᱫᱚ ᱵᱟᱭ ᱦᱚᱭᱟᱭ ᱟᱫᱚ ᱱᱚᱝᱠᱟ ᱠᱚ ᱞᱟᱹᱭ ᱛᱟᱦᱮᱸᱫ, ᱟᱫᱚ ᱢᱚᱱᱮ ᱦᱚᱭ ᱱᱤᱛᱚᱜ ᱫᱚ ᱡᱟᱦᱟᱸ ᱞᱮᱠᱟ ᱟᱵᱚ ᱦᱚᱸ ᱱᱚᱣᱟ ᱧᱮᱞᱚᱜ ᱠᱟᱱᱟ ᱦᱚᱭᱞᱚᱝ ᱠᱚ ᱵᱟᱹᱲᱤᱡᱚᱜ ᱠᱟᱱᱟ ᱟᱭᱢᱟ ᱞᱮᱠᱟᱱᱟᱜ ᱫᱟᱨᱮ ᱠᱚ ᱢᱟᱜ ᱠᱷᱟᱹᱛᱤᱨ ᱟᱭᱢᱟ ᱞᱮᱠᱟᱱ ᱟᱱᱟᱴ ᱡᱟᱦᱟᱸ ᱧᱮᱞ ᱧᱟᱢᱚᱜ ᱠᱟᱱᱟ ᱟᱨ ᱚᱱᱟ ᱠᱚ ᱞᱟᱹᱭ ᱵᱟᱲᱟᱭ ᱜᱮᱭᱟᱠᱚ ᱢᱤ-ᱢᱤᱫᱴᱤᱱ ᱚᱞᱚᱜ ᱠᱚᱲᱟ ᱫᱚᱞᱮ ᱞᱟᱹᱭ ᱵᱟᱲᱟᱭᱮᱫ ᱛᱟᱦᱮᱸ ᱡᱮ ᱚᱱᱠᱟ ᱫᱟᱨᱮ ᱠᱚ ᱢᱟᱜ ᱵᱟᱲᱟ ᱞᱮᱠᱷᱟᱱ ᱫᱚ ᱟᱭᱢᱟ ᱞᱮᱠᱟᱱᱟᱜ ᱠᱤᱪᱷᱩ ᱚᱨᱥᱚᱝ ᱚᱱᱟ ᱠᱷᱟᱹᱛᱤᱨ ᱦᱚᱭ ᱫᱟᱜ ᱨᱮᱱᱟᱜ ᱦᱚᱸ ᱟᱹᱨᱩᱯᱷᱮᱨᱟᱣ ᱦᱩᱭᱩᱜ ᱜᱮᱭᱟ ᱚᱱᱟ ᱠᱷᱟᱹᱛᱤᱨ ᱢᱚᱱᱮ ᱦᱚᱭ ᱱᱚᱝᱠᱟ ᱫᱚ ᱟᱵᱚ ᱚᱠᱛᱚ ᱨᱮᱜᱮ ᱱᱚᱝᱠᱟ ᱵᱟᱹᱲᱛᱤ ᱦᱩᱰᱩᱨ ᱵᱤᱡᱽᱞᱤ ᱟᱛᱮᱜ ᱫᱟᱜ ᱮ ᱡᱟᱹᱲᱤᱭᱮᱫᱟᱭ ᱦᱩᱭ ᱫᱟᱲᱮᱭᱟᱜᱼᱟ ᱱᱚᱝᱠᱟ ᱟᱹᱵᱤᱱ ᱪᱮᱫ ᱵᱤᱱ ᱢᱚᱱᱮᱭᱟ
ᱦᱳᱭ ᱜᱚᱝᱠᱮ ᱡᱟᱦᱟᱸ ᱞᱮᱠᱟ ᱮᱠᱟᱞ ᱟᱹᱵᱤᱱ ᱱᱟᱦᱟᱜ ᱵᱤᱱ ᱞᱟᱹᱭ ᱠᱮᱫᱟ ᱱᱚᱜᱼᱚ ᱱᱚᱣᱟ ᱦᱚᱭᱞᱚᱝ ᱠᱚᱢᱟ ᱟᱹᱰᱤ ᱞᱮᱠᱟ ᱛᱮᱜᱮ ᱵᱚᱫᱚᱞᱚᱜ ᱠᱟᱱ ᱛᱟᱵᱚᱱᱟ ᱦᱩᱭ ᱫᱟᱲᱮᱭᱟᱜᱼᱟ ᱡᱟᱹᱱᱤᱡ ᱠᱷᱟᱱ ᱞᱟᱦᱟ ᱛᱮᱫᱚ ᱱᱚᱝᱠᱟ ᱩᱱᱟᱹᱜ ᱦᱩᱰᱚᱨ ᱵᱤᱡᱽᱞᱤ ᱵᱟᱝ ᱦᱩᱭᱩᱜ ᱠᱟᱱ ᱛᱟᱦᱮᱱᱟ ᱟᱫᱚ ᱱᱤᱛᱚᱜ ᱢᱟ ᱧᱮᱞᱚᱜ ᱠᱟᱱᱟ ᱫᱚᱢᱮ ᱜᱮ ᱦᱳᱰᱳᱨ ᱮᱫᱟᱭ ᱟᱨ ᱫᱟᱜ ᱫᱚ ᱛᱤᱱᱟᱹᱜ ᱜᱟᱱ ᱪᱚᱝ ᱮ ᱫᱟᱜ ᱵᱟᱲᱟ ᱜᱚᱫ ᱠᱮᱫᱟ ᱱᱟᱜ ᱚᱱᱟ ᱠᱷᱟᱱ ᱵᱟᱹᱲᱛᱤ ᱜᱮ ᱦᱟᱜ ᱮ ᱦᱩᱰᱩᱨ ᱫᱟᱭ ᱵᱤᱡᱽᱞᱤᱭ ᱫᱟᱭ ᱟᱨ ᱱᱚᱜᱼᱚ ᱱᱚᱝᱠᱟ ᱱᱤᱛᱚᱜ ᱫᱚ ᱧᱮᱞᱚᱜ ᱠᱟᱱᱟ ᱦᱚᱭᱞᱚᱝ ᱠᱚ ᱵᱚᱫᱚᱞ ‌ᱪᱟᱵᱟᱣ ᱟᱠᱟᱱ ᱛᱟᱵᱚᱱᱟ ᱱᱚᱝᱠᱟ ᱫᱟᱨᱮ ᱱᱟᱹᱲᱤ ᱠᱚᱵᱩᱱ ᱢᱟᱜ ᱮᱫᱟ ᱥᱟᱶᱛᱮ ᱱᱚᱜᱼᱚ ᱱᱚᱝᱠᱟᱱ ᱟᱭᱢᱟ ᱞᱮᱠᱟᱱᱟᱜ ᱱᱚᱝᱠᱟᱱ ᱯᱨᱚᱠᱤᱛᱤ ᱫᱩᱥᱚᱱ ᱞᱮᱠᱟᱱᱟᱜ ᱡᱤᱱᱤᱥ ᱠᱚ ᱱᱟᱸᱜ ᱵᱚᱱ ᱵᱮᱵᱷᱟᱨ ᱮᱫᱟ ᱟᱨ ᱚᱱᱟ ᱠᱷᱟᱹᱛᱤᱨ ᱤᱧᱤᱧ ᱢᱚᱱᱮᱭᱮᱫᱟ ᱱᱚᱜᱼᱚᱭ ᱱᱚᱝᱠᱟ ᱫᱟᱜ ᱫᱤᱱ ᱨᱮ ᱥᱮ ᱡᱟᱹᱯᱩᱫ ᱫᱤᱱ ᱨᱮᱫᱚ ᱱᱟᱦᱟᱜ ᱵᱟᱝ ᱮ ᱡᱟᱹᱯᱩᱫ ᱟᱵᱚᱱ ᱠᱟᱱᱟ᱾ ᱥᱮ ᱱᱚᱝᱠᱟ ᱱᱟᱦᱟᱜ ᱮ ᱥᱤᱛᱩᱝ ᱫᱤᱱ ᱨᱮᱦᱚᱸ ᱫᱚᱢᱮ ᱜᱚᱨᱚᱢᱮᱫᱟᱭ ᱟᱨ ᱫᱟᱜ ᱫᱤᱱ ᱨᱮᱦᱚᱸ ᱩᱱᱟᱹᱜ ᱵᱟᱝ ᱮ ᱫᱟᱜ ᱟᱵᱚᱱ ᱠᱟᱱᱟ, ᱥᱮ ᱟᱢ ᱚᱠᱟ ᱞᱮᱠᱟᱢ ᱢᱚᱱᱮᱭᱟ ᱜᱚᱝᱠᱮ ᱟᱵᱚ ᱜᱮ ᱱᱚᱜᱼᱚ ᱱᱚᱝᱠᱟ ᱵᱟᱹᱲᱤᱡ ᱵᱚᱱ ᱜᱴᱡᱤᱱᱤᱥ ᱵᱚᱱ ᱵᱮᱵᱷᱟᱨᱮᱫ ᱠᱟᱱ ᱠᱷᱟᱹᱛᱤᱨ ᱤᱧᱤᱧ ᱢᱚᱱᱮᱭᱮᱫᱟ ᱱᱚᱝᱠᱟ ᱦᱚᱭᱞᱚᱝ ᱫᱚ ᱱᱟ ᱟᱹᱨᱩ ᱯᱷᱮᱨᱟᱣ ᱠᱟᱱ ᱛᱟᱵᱚᱱᱟ ᱥᱮ ᱚᱠᱟᱞᱮᱠᱟ ᱜᱚᱝᱠᱮ?
ᱦᱮᱸ ᱱᱚᱝᱠᱟ ᱜᱮ ᱡᱟᱦᱟᱸᱞᱮᱠᱟ ᱵᱤᱱ ᱞᱟᱹᱭ ᱠᱮᱫᱟ ᱱᱚᱝᱠᱟᱱᱟᱜ ᱟᱵᱚ ᱦᱚᱸ ᱟᱭᱢᱟ ᱞᱮᱠᱟᱱᱟᱜ ᱵᱳᱭᱤ ᱵᱚᱱ ᱵᱮᱵᱚᱦᱟᱨ ᱫᱟ ᱦᱤᱛᱚᱜ ᱫᱚᱵᱚᱱ ᱧᱮᱞ ᱦᱩᱭᱩᱜᱚᱜ ᱠᱟᱱᱟ ᱡᱮ ᱨᱮᱭᱟᱲ ᱚᱠᱛᱚ ᱦᱚᱸ ᱵᱟᱭ ᱫᱟᱜ ᱛᱟᱦᱮᱸᱫ ᱢᱮᱱᱠᱷᱟᱱ ᱩᱱ ᱚᱠᱛᱚ ᱦᱚᱸ ᱫᱟᱜ ᱮ ᱡᱟᱹᱲᱤ ᱠᱮᱫᱟᱭ ᱚᱱᱟ ᱠᱷᱟᱹᱛᱤᱨ ᱟᱭᱢᱟ ᱜᱟᱱ ᱪᱟᱹᱥᱤ ᱠᱚᱣᱟᱜ ᱟᱹᱞᱩ ᱠᱚᱦᱚᱸ ᱵᱟᱹᱲᱤᱡᱚᱜ ᱠᱟᱱᱟ ᱟᱞᱮᱜᱮ ᱚᱝᱠᱟᱜᱮ ᱟᱞᱮᱭᱟᱜ ᱴᱷᱤᱠ ᱚᱠᱛᱚ ᱱᱟᱹᱯᱤᱛ ᱨᱮ ᱟᱞᱩ ᱦᱚᱸ ᱵᱟᱝ ᱨᱟᱠᱟᱵ ᱫᱟᱲᱮ ᱠᱷᱟᱹᱛᱤᱨ ᱫᱟᱜ ᱛᱮ ᱱᱚᱥᱴᱚᱭᱮᱱ ᱛᱟᱞᱮᱭᱟ ᱟᱫᱚ ᱨᱟᱠᱟᱵᱟ ᱪᱤᱠᱳᱛᱮ ᱚᱱᱟ ᱦᱚᱸᱛᱚ ᱟᱞᱩ ᱦᱚᱸᱛᱚ ᱞᱭᱟᱠᱚ ᱵᱷᱟᱜᱮ ᱴᱷᱤᱠ ᱵᱟᱨ ᱯᱮ ᱢᱟᱥ ᱡᱩᱫᱤ ᱢᱟ ᱚᱨ ᱨᱮᱜᱮ ᱵᱟᱝ ᱛᱟᱦᱮᱱ ᱢᱟ ᱟᱨ ᱨᱮᱭᱟᱲ ᱚᱠᱛᱚ ᱦᱚᱸ ᱡᱩᱫᱤ ᱚᱝᱠᱟ ᱫᱟᱜ ᱮ ᱡᱟᱹᱲᱤ ᱠᱷᱟᱱ-ᱮ ᱛᱟᱦᱞᱮ ᱛᱚ ᱟᱞᱩ ᱠᱚᱦᱚᱸ ᱛᱚ ᱵᱟᱹᱲᱤᱡᱚᱜ ᱜᱮᱭᱟ
ᱦᱳᱭ ᱜᱚᱝᱠᱮ ᱟᱫᱚ ᱚᱠᱛᱚ ᱦᱚᱸ ᱟᱭᱢᱟ ᱦᱩᱭᱮᱱ ᱛᱟᱞᱟᱝᱼᱟ ᱜᱚᱢ ᱦᱮᱸ ᱥᱮ ᱪᱮᱫ ᱟᱫᱚ ᱱᱤᱠᱟᱹ ᱜᱮᱞᱟᱝ ᱨᱚᱯᱚᱲᱟ ᱦᱳᱭ
ᱴᱷᱤᱠ ᱜᱮᱭᱟ ᱦᱩᱸ